ᱦᱳᱭ ᱱᱤᱛᱚᱜ ᱨᱚᱲ ᱟᱸᱡᱚᱢᱚᱜ ᱠᱟᱱᱟ ᱛᱚ
ᱦᱮᱸ ᱟᱸᱡᱚᱢ ᱧᱟᱢᱚᱜ ᱠᱟᱱᱟ
ᱟᱪᱪᱷᱟ ᱟᱪᱪᱷᱟ ᱚᱱᱠᱟ ᱫᱚ ᱦᱟᱸᱜ ᱟᱢᱟᱜ ᱨᱚᱲ ᱦᱚᱸ ᱟᱹᱰᱤ ᱢᱚᱸᱡᱽ ᱜᱮ ᱟᱸᱡᱚᱢᱚᱜ ᱠᱟᱱᱟ
ᱟᱪᱪᱷᱟ ᱦᱮᱸ ᱵᱟᱝᱠᱷᱟᱱ ᱫᱚ ᱟᱞᱮ ᱥᱮᱫ ᱫᱚ ᱫᱟᱜ ᱮ ᱡᱟᱹᱲᱤ ᱠᱟᱫᱟᱭ ᱛᱚ ᱟᱫᱚ ᱠᱟᱹᱴᱤᱡ ᱱᱮᱴᱣᱟᱨᱠ ᱨᱮᱱᱟᱜ ᱯᱨᱚᱵᱞᱮᱢ ᱦᱚᱸ ᱦᱩᱭ ᱫᱟᱲᱮᱜᱼᱟ
ᱦᱳᱭ ᱦᱳᱭ ᱛᱮᱦᱮᱧ ᱛᱟᱦᱞᱮ ᱚᱱᱠᱟ ᱫᱚ ᱟᱯᱮᱥᱮᱱ ᱫᱚ ᱛᱟᱦᱞᱮ ᱫᱟᱜ ᱡᱟᱹᱲᱤ ᱦᱩᱭ ᱵᱟᱲᱟᱭᱮᱱ ᱜᱮᱭᱟ ᱥᱮ ᱪᱮᱫ ᱞᱮᱠᱟ
ᱦᱮᱸ ᱫᱟᱜ ᱫᱚ ᱵᱷᱟᱜᱮ ᱜᱮ ᱡᱟᱹᱲᱤ ᱠᱮᱫᱟᱭ ᱞᱟᱹᱭ ᱜᱟᱱᱚᱜᱼᱟ ᱟᱞᱮᱥᱮᱫ ᱫᱚ ᱜᱷᱚᱱᱚ ᱜᱷᱟᱱᱮ ᱜᱷᱟᱱᱮ ᱜᱮ ᱫᱟᱜ ᱮ ᱡᱟᱹᱨᱤ ᱫᱟᱭ ᱪᱟᱞᱟᱭ ᱵᱟᱨᱮ ᱥᱚᱯᱛᱟ ᱫᱷᱚᱨᱮ ᱱᱚᱝᱠᱟ ᱜᱮ ᱦᱩᱭ ᱤᱫᱤᱜ ᱠᱟᱱᱟ ᱢᱤᱫᱫᱤᱱ ᱵᱟᱨᱥᱤᱧ ᱫᱚ ᱚᱝᱠᱟ ᱫᱟᱜ ᱦᱚ ᱵᱟᱭ ᱡᱟᱹᱲᱤ ᱫᱟᱭ ᱯᱩᱨᱳ ᱫᱤᱱ ᱜᱮᱭ ᱯᱷᱟᱠᱟᱭ ᱫᱚᱦᱚ ᱠᱟᱜ ᱠᱟᱱᱟᱭ ᱠᱤᱢᱵᱟ ᱥᱮᱛᱟᱜ ᱥᱮᱛᱟᱜ ᱮ ᱛᱟᱨᱟᱥᱤᱧ ᱥᱮᱫ ᱫᱚ ᱯᱚᱨᱤᱥᱠᱟᱨ ᱜᱮ ᱨᱤᱢᱤᱞ ᱚᱱᱠᱟ ᱠᱟᱛᱮᱜ ᱪᱟᱞᱟᱜ ᱠᱟᱱᱟ ᱛᱟᱦᱞᱮ ᱟᱯᱮᱥᱮᱫ ᱫᱚ‌ ᱚᱠᱟᱞᱮᱠᱟ ᱫᱟᱜ ᱮ ᱡᱟᱹᱲᱤᱭᱟᱭ
ᱟᱞᱮ ᱥᱮᱱ ᱫᱚ ᱦᱟᱸᱜ ᱞᱟᱹᱭ ᱞᱮᱠᱷᱟᱱ ᱫᱚ ᱟᱹᱰᱤ ᱫᱩᱠ ᱨᱮᱱᱟᱜ ᱠᱟᱛᱷᱟ ᱟᱞᱮᱥᱮᱱ ᱫᱚ ᱦᱟᱸᱜ ᱚᱱᱠᱟ ᱫᱚ ᱫᱟᱜ ᱡᱟᱹᱲᱤ ᱵᱟᱝ ᱦᱩᱭᱩᱜ ᱠᱟᱱᱟ ᱟᱨ ᱥᱟᱱᱟᱢ ᱥᱟᱱᱟᱢ ᱦᱚᱲ ᱠᱚ ᱱᱤᱛᱚᱜ ᱢᱟ ᱚᱱᱟ ᱫᱟᱜ ᱛᱟᱺᱜᱤ ᱛᱟᱲᱟᱜ ᱨᱮᱜᱮ ᱦᱮᱱᱟᱜ ᱠᱟᱫ ᱞᱮᱭᱟ ᱦᱟᱸᱜ ᱛᱤᱥᱮ ᱡᱟᱹᱲᱤᱭᱮᱫ ᱠᱟᱱᱟ
ᱟᱫᱚ ᱚᱱᱠᱟ ᱫᱚ ᱠᱟᱹᱡ ᱠᱟ. ᱡ ᱡᱟᱹᱲᱤ ᱵᱟᱲᱟᱭᱮᱫ ᱜᱮᱭᱟᱭ ᱛᱚᱵᱮ ᱫᱚᱢᱮ ᱦᱟᱸᱜ ᱡᱟᱹᱥᱛᱤ ᱫᱚᱦᱟᱸᱜ ᱵᱟᱭ ᱡᱟ. ᱲᱤᱭᱮᱜᱼᱟ
ᱟᱨ ᱱᱤᱛᱚᱜ ᱱᱤᱛᱚᱜ ᱱᱤᱭᱟᱹ ᱚᱠᱛᱚ ᱡᱩᱫᱤ ᱡᱟᱹᱥᱛᱤ ᱧᱚᱜ ᱵᱟᱭ ᱡᱟᱲᱤᱭᱟ ᱛᱟᱦᱞᱮ ᱢᱟ ᱠᱟᱹᱢᱤ ᱨᱮᱢᱟ ᱵᱟᱝ ᱞᱟᱜᱟᱜ ᱠᱟᱱᱟ ᱥᱮ᱾ ᱟᱫᱚ ᱚᱱᱮ ᱚᱱᱠᱟ ᱟᱞᱮᱥᱮᱫ ᱫᱚ ᱦᱟᱸᱜ ᱩᱱᱟᱹᱜᱴᱟ ᱫᱚ ᱵᱟᱭ ᱫᱟᱜ ᱡᱟᱲᱤᱭᱮᱜᱼᱟ᱾ ᱢᱟᱱᱮ ᱫᱟᱜ ᱡᱟᱹᱲᱤᱭᱮ ᱨᱮᱦᱚᱸᱭ ᱵᱟᱹᱭ ᱵᱟᱹᱭ ᱛᱮ᱾
ᱛᱟᱦᱞᱮ ᱚᱱᱟ ᱠᱟᱹᱢᱤ ᱠᱚᱫᱚ ᱚᱱᱟ ᱦᱩᱲᱩ ᱠᱚ ᱠᱚᱫᱚᱯᱮ ᱮᱦᱚᱵ ᱠᱚᱫᱟ ᱥᱮ ᱵᱟᱝ?
ᱦᱩᱲᱩ ᱨᱚᱦᱚᱭ ᱠᱚᱫᱚ ᱦᱟᱸᱜ ᱮᱦᱚᱵ ᱫᱚ ᱵᱟᱝᱞᱮ ᱮᱦᱚᱵ ᱫᱟᱲᱮᱭ ᱠᱟᱜᱼᱟ᱾ ᱚᱱᱮ ᱛᱚ ᱞᱟᱹᱭ ᱠᱮᱫ ᱜᱤᱭᱟᱹᱧ ᱚᱱᱮ ᱫᱟᱜ ᱡᱟᱹᱲᱤ ᱚᱱᱠᱟ ᱵᱟᱝᱞᱮ ᱧᱟᱢ ᱠᱟᱜᱼᱟ᱾ ᱟᱨ ᱱᱚᱣᱟ ᱦᱩᱲᱩ ᱢᱟ ᱨᱚᱦᱚᱭ ᱠᱚᱨᱛᱮ ᱜᱮ ᱞᱟᱵ ᱵᱚ ᱦᱩᱸ᱾ ᱫᱟᱜ ᱠᱟᱹᱴᱤᱡ ᱡᱟᱹᱥᱛᱤ ᱧᱚᱜ ᱜᱮ ᱫᱚᱨᱠᱟᱨᱚᱜ ᱠᱟᱱᱟ ᱥᱮ᱾ ᱚᱱᱟ ᱡᱟᱦᱟᱸ ᱠᱷᱮᱛ ᱨᱮ ᱢᱟᱴ ᱨᱮ ᱚᱱᱟ ᱫᱟᱜ ᱵᱟᱝ ᱛᱟᱦᱮᱸ ᱞᱮᱱᱠᱷᱟᱡ ᱥᱤ ᱠᱚᱦᱚᱸ ᱵᱟᱝ ᱜᱟᱱᱚᱜ ᱠᱟᱱᱟ ᱥᱮ᱾
ᱟᱫᱚ ᱦᱟᱸᱜ ᱚᱱᱠᱟ ᱠᱟᱱ ᱜᱮᱭᱟᱞᱮ ᱱᱤᱛᱚᱜ ᱫᱚ ᱥᱤ ᱵᱟᱲᱟ ᱠᱚ ᱵᱟᱝᱞᱮ ᱫᱟᱲᱮᱭᱟᱜ ᱠᱟᱱᱟ ᱱᱤᱛᱚᱜ ᱫᱚ ᱦᱟᱸ ᱫᱟᱜ ᱵᱟᱝ ᱦᱚᱛᱮᱡ ᱛᱮ᱾
ᱟᱪᱪᱷᱟ᱾ ᱦᱮ ᱢᱟ ᱞᱟᱹᱭ ᱢᱮ?
ᱛᱟᱦᱞᱮ ᱚᱱᱠᱟ ᱫᱚ ᱟᱯᱮ ᱥᱮᱱ ᱫᱚ ᱦᱟᱸᱜ ᱱᱚᱣᱟ ᱨᱚᱦᱚᱭ ᱠᱚ ᱤᱫᱤ ᱠᱟᱛᱮᱫ ᱫᱚ ᱦᱟᱸᱜ ᱛᱤᱱᱟᱹᱜ ᱥᱟᱺᱜᱤᱧ ᱠᱟᱫ ᱛᱟᱵᱚᱱ ᱱᱟᱯᱮ?
ᱟᱞ ᱥᱮ ᱫᱚ ᱜᱚᱢᱠᱮ ᱞᱟᱹᱭ ᱜᱟᱱᱚᱜᱼᱟ ᱢᱩᱪᱟᱹᱫ ᱟᱠᱟᱱ ᱰᱟᱦᱟᱨ ᱨᱮᱜᱮ ᱢᱮᱱᱟᱜᱼᱟ᱾ ᱪᱮᱫᱟᱜ ᱥᱮ ᱚᱱᱮ ᱡᱟᱦᱟᱸ ᱞᱮᱠᱟᱧ ᱞᱟᱹᱭ ᱠᱮᱫᱟ ᱫᱟᱜ ᱡᱟᱹᱲᱤ ᱢᱟ ᱦᱩᱭᱩᱜ ᱠᱟᱱ ᱜᱮᱭᱟ᱾ ᱚᱱᱟ ᱥᱟᱶᱛᱮ ᱨᱮᱱᱟᱜ ᱫᱟᱜ ᱦᱚᱸ ᱢᱮᱱᱟᱜᱼᱟ᱾ ᱟᱫᱚ ᱟᱹᱰᱤ ᱜᱟᱱ ᱠᱤᱪᱷᱩ ᱫᱚ ᱰᱩᱵᱩᱡ ᱟᱠᱟᱫ ᱰᱩᱵᱩᱡ ᱟᱠᱟᱫ ᱚᱱᱠᱟᱱᱟᱜ ᱴᱷᱟᱶ ᱦᱚᱸ ᱢᱮᱱᱟᱜᱼᱟ᱾ ᱟᱨ ᱡᱟᱦᱟᱸ ᱱᱟᱥᱮᱱᱟᱜ ᱩᱥᱩᱞ ᱱᱚᱜ ᱜᱮᱭᱟ ᱚᱱᱟ ᱫᱚ ᱜᱷᱩᱴᱩ ᱨᱮ ᱢᱮᱱᱟᱜᱼᱟ᱾ ᱟᱫᱚ ᱡᱟᱦᱟᱸ ᱥᱮᱫ ᱡᱚᱞᱟ ᱥᱮ ᱡᱟᱦᱟᱸ ᱢᱮᱱᱟᱜᱼᱟ ᱥᱮᱫ ᱨᱮᱱᱟᱜ ᱡᱟᱦᱟᱸ ᱠᱷᱮᱛ ᱠᱚ ᱚᱱᱟ ᱫᱚ ᱫᱩᱵᱤ ᱠᱩᱵᱩᱡ ᱠᱟᱜᱼᱟᱭ ᱯᱩᱨᱟ. ᱱᱚᱣᱟ ᱫᱟᱜ ᱛᱮᱜᱮ᱾
ᱚ ᱚ᱾
ᱟᱨ ᱜᱷᱩᱴᱩ ᱥᱮᱫ ᱫᱚ ᱴᱷᱤᱠ ᱜᱮᱭᱟ᱾
ᱟᱪᱪᱷᱟ ᱪᱷᱟ ᱪᱷᱟ᱾
ᱚᱱᱠᱟᱱ ᱚᱵᱚᱥᱛᱟ ᱨᱮ ᱢᱮᱱᱟᱜᱼᱟ᱾
ᱦᱚᱭ ᱛᱟᱦᱚᱞᱮ ᱚᱱᱠᱟ ᱫᱚ ᱩᱸ ᱨᱚᱦᱚᱭ ᱠᱚᱫᱚ ᱦᱟᱸᱜ ᱮᱦᱚᱵ ᱵᱟᱲᱟ ᱠᱟᱱᱟᱯᱮ ᱥᱮ ᱟᱣᱨᱤ?
ᱨᱚᱦᱚᱭ ᱠᱚᱫᱚ ᱠᱚ ᱮᱦᱚᱵ ᱠᱟᱫᱟ ᱠᱚ᱾ ᱠᱤᱪᱷᱩ ᱦᱚᱲᱟᱜ ᱞᱟᱹᱭ ᱜᱟᱱᱚᱜᱼᱟ ᱪᱟᱵᱟ ᱞᱮᱠᱟᱱᱟᱜ ᱚᱵᱚᱥᱛᱟ ᱨᱮ ᱢᱮᱱᱟᱜᱼᱟ᱾
ᱚ ᱚ᱾
ᱛᱟᱦᱚᱞᱮ ᱚᱱᱠᱟ ᱫᱚ ᱦᱟᱸᱜ ᱟᱹᱰᱤ ᱯᱮ ᱞᱟᱦᱟ ᱜᱚᱫ ᱟᱠᱟᱱᱟ ᱟᱯᱮᱭᱟᱜ ᱴᱚᱴᱷᱟ ᱠᱚᱨᱮᱫ ᱫᱚ ᱦᱟᱸᱜ᱾
ᱦᱮᱸ᱾ ᱟᱨ ᱡᱟᱦᱟᱸᱭ ᱠᱚ ᱱᱚᱣᱟ ᱥᱚᱵᱡᱤ ᱠᱚᱠᱚ ᱪᱟᱥ ᱟᱠᱟᱫᱟ ᱟᱫᱚ ᱩᱱᱠᱩ ᱫᱚ ᱱᱚᱣᱟ ᱫᱟᱜ ᱡᱟᱹᱲᱤ ᱠᱷᱟᱹᱛᱤᱨ ᱟᱱᱟᱴ ᱧᱮᱞᱚᱜ ᱠᱟᱱᱟ ᱟᱠᱚᱴᱷᱮᱱ᱾ ᱫᱤᱱᱟ. ᱢ ᱜᱮ ᱫᱟᱜ ᱡᱟ. ᱲᱤ ᱫᱟᱭ ᱠᱷᱮᱛ ᱠᱚᱨᱮ ᱦᱚᱸ ᱫᱟᱜ ᱡᱩᱢᱟᱜ ᱛᱚᱸᱜᱮᱠᱚᱜ ᱠᱟᱱᱟ ᱟᱨ ᱚᱱᱟ ᱟᱢᱟᱜ ᱮᱴᱟᱜ ᱥᱮᱫ ᱦᱚᱸ ᱩᱪᱩᱲ ᱵᱟᱝ ᱜᱟᱱᱚᱜ ᱠᱟᱱᱟ ᱪᱮᱫᱟᱜ ᱥᱮ ᱜᱚᱴᱟ ᱜᱮ ᱫᱟᱜ ᱛᱳᱸᱵᱮᱭ ᱠᱟᱱᱟ ᱯᱷᱟᱠᱟ ᱥᱮᱫ ᱫ ᱤᱫᱤ ᱠᱟᱱᱟ ᱟ ᱫᱚ ᱚᱱᱟ ᱞᱟ. ᱜᱤᱫ ᱛᱮᱫᱚ ᱡᱟᱦᱟᱸᱭ ᱠᱚ ᱥᱤᱵᱽᱡᱤ ᱠᱚ ᱠᱚ ᱪᱟᱥ ᱟᱠᱟᱫᱟ ᱩᱝᱠᱩᱣᱟᱜ ᱫᱚ ᱜᱩᱡᱩᱜ ᱠᱟᱱ ᱛᱟᱠᱚᱣᱟ᱾ ᱚᱝᱠᱟ ᱚᱵᱚᱥᱛᱷᱟ᱾
ᱟᱪᱪᱷᱟ ᱪᱷᱟ ᱪᱷᱟ
ᱛᱷᱟᱞᱮ ᱜᱚᱝᱠᱮ ᱟᱯᱮ ᱫᱚ ᱱᱚᱣᱟ ᱥᱩᱵᱽᱡᱤ ᱠᱚᱫᱚᱯᱮ ᱪᱟᱥ ᱜᱮᱭᱟ ᱥᱮ ᱵᱟᱝ?
ᱦᱳᱭ ᱚᱱᱠᱟ ᱫᱚ ᱦᱟᱸᱜ ᱥᱚᱵᱽᱡᱤ ᱠᱚᱫᱚ ᱪᱟᱥ ᱵᱟᱲᱟ ᱫᱚ ᱦᱩᱭᱩᱜ ᱜᱮᱭᱟ ᱛᱚᱵᱮ ᱫᱚᱢᱮ ᱡᱟᱹᱥᱛᱤ ᱫᱚ ᱦᱟᱸᱜ ᱚᱝᱠᱟ ᱫᱚ ᱟᱞᱮ ᱫᱚ ᱵᱟᱝᱞᱮ ᱪᱟᱥ ᱵᱟᱲᱟᱭ ᱜᱮᱭᱟ᱾ ᱟᱨ ᱚᱱᱮ ᱦᱟᱜ ᱟᱞᱮ ᱥᱮᱱ ᱫᱚ ᱚᱱᱠᱟ ᱮᱴᱟᱜᱟᱜ ᱠᱮᱱᱮᱞ ᱥᱮ ᱢᱤᱱᱤ ᱚᱱᱟ ᱠᱚᱫᱚ ᱵᱟᱹᱱᱩᱜ ᱠᱟᱜ-ᱟ ᱛᱚ᱾ ᱟᱞᱮ ᱫᱚ ᱦᱟᱸᱜ ᱟᱞᱮ ᱟᱹᱛᱩ ᱩᱛᱟᱹᱨ ᱨᱮᱜᱮ ᱢᱤᱫᱴᱟᱝ ᱦᱟᱜ ᱯᱩᱠᱷᱨᱤ ᱦᱮᱱᱟᱜ ᱟᱠᱟᱜ-ᱟ᱾ ᱚᱱᱟ ᱯᱩᱠᱷᱨᱤ ᱠᱷᱚᱱᱜᱮ ᱫᱟᱜ ᱨᱟᱠᱟᱵ ᱠᱟᱛᱮᱜ ᱦᱟᱜ ᱚᱱᱟ ᱢᱤᱫᱵᱟᱨ ᱥᱚᱵᱽᱡᱤ ᱠᱚ ᱪᱟᱥ ᱵᱟᱲᱟᱭ ᱜᱮᱭᱟᱞᱮ᱾ ᱚᱱᱟ ᱠᱚᱜᱮ ᱢᱟᱱᱮ ᱩᱱᱟᱹᱜ ᱡᱟᱹᱥᱛᱤ ᱫᱚ ᱵᱟᱝᱞᱮ ᱪᱟᱥᱟ ᱪᱮᱫᱟᱜ ᱥᱮ ᱦᱮᱸ ᱚᱱᱟ ᱢᱤᱫᱴᱟᱝ ᱜᱮ ᱯᱩᱠᱷᱨᱤ ᱛᱟᱞᱮ ᱚᱱᱟ ᱥᱟᱱᱟᱢ ᱦᱚᱲᱟᱜ ᱟᱹᱛᱩ ᱦᱚᱲ ᱢᱮᱥᱟ ᱠᱟᱛᱮᱫ ᱟᱨ ᱥᱟᱱᱟᱢ ᱦᱚᱲ ᱡᱩᱫᱤ ᱚᱱᱠᱟ ᱰᱷᱮᱨ ᱰᱷᱮᱨ ᱫᱟᱜ ᱠᱚ ᱨᱟᱠᱟᱵᱟ ᱛᱟᱦᱞᱮ ᱢᱟ ᱯᱩᱠᱷᱨᱤ ᱨᱮᱦᱚᱸ ᱫᱟᱜ ᱢᱟ ᱵᱟᱭ ᱛᱟᱦᱮᱸᱱᱟ ᱥᱮ ᱚᱱᱟ ᱟᱸᱡᱮᱫ ᱜᱫᱚᱜ-ᱟ᱾
ᱮᱜ ᱫᱚᱢ
ᱟᱫᱚ ᱚᱱᱟ ᱯᱩᱠᱷᱨᱤ ᱨᱮᱜᱮ ᱩᱢ ᱵᱟᱲᱟᱜ ᱟᱞᱮ᱾ ᱟᱨ ᱱᱟᱹᱭ ᱱᱟᱹᱭ ᱦᱚᱸ ᱦᱮᱱᱟᱜ ᱠᱫ ᱛᱟᱞᱮ ᱨᱮᱦᱚᱸ ᱚᱱᱟ ᱦᱚᱸ ᱠᱟᱹᱴᱤᱡ ᱟᱹᱰᱤ ᱥᱟᱜᱤᱧ ᱧᱚᱜ ᱨᱮᱜᱮ᱾
ᱟᱪᱪᱷᱟ
ᱟᱫᱚ ᱚᱱᱟ ᱦᱚᱛᱮᱡ ᱛᱮ ᱥᱩᱵᱡᱤ ᱠᱚᱫᱚ ᱦᱟᱸᱜ ᱡᱟᱦᱟᱸᱭ ᱠᱚ ᱢᱟᱱᱮ ᱪᱟᱥ ᱵᱟᱲᱟᱭ ᱜᱮᱭᱟᱞᱮ ᱟᱫᱚ ᱚᱱᱠᱟ ᱠᱚᱢ ᱠᱚᱢ ᱧᱚᱜ ᱜᱮ ᱪᱟᱥ ᱵᱟᱲᱟᱭᱞᱮ, ᱛᱮ ᱥᱟᱱᱟᱢ ᱦᱚᱲ ᱫᱟᱜ ᱵᱚᱱ ᱧᱟᱢ ᱢᱟ ᱟᱨ ᱪᱟᱵᱟ ᱦᱚᱸ ᱟᱞᱚ ᱪᱟᱵᱟᱜ ᱛᱟᱵᱚᱱ ᱢᱟ᱾
ᱛᱟᱦᱞᱮ ᱜᱚᱝᱠᱮ
ᱦᱳᱭ
ᱛᱩ ᱡᱟᱦᱟᱧ ᱵᱩᱡᱷᱟᱹᱣ ᱠᱮᱫᱟ ᱡᱮ ᱥᱟᱹᱨᱤᱜᱮ ᱫᱟᱜ ᱨᱮᱱᱟᱜ ᱟᱱᱟᱴ ᱫᱚ ᱢᱮᱱᱟᱜ ᱜᱮᱭᱟ᱾ᱛᱟᱦᱞᱮ ᱱᱚᱣᱟ ᱠᱤ ᱧᱩ ᱫᱟᱜ ᱱᱚᱭᱟ ᱠᱤ ᱱᱚᱝᱟ ᱜᱮ ᱱᱟᱛᱮ ᱫ ᱥᱮ ᱵᱟᱝᱜᱮ
ᱦᱳᱭ ᱧᱩ ᱨᱮᱱᱟᱜ ᱫᱟᱜ ᱫᱚ ᱦᱟᱸᱜ ᱧᱩ ᱫᱟᱜ ᱫᱚ ᱦᱟᱸᱜ ᱚᱱᱠᱟ ᱫᱚ ᱫᱚᱢᱮ ᱫᱚᱢᱮ ᱫᱚ ᱟᱱᱟᱴ ᱵᱟᱹᱱᱩᱜ ᱟᱠᱟᱜ ᱞᱮᱭᱟ ᱪᱮᱫᱟᱜ ᱥᱮ
ᱚᱸ ᱮᱸ ᱰᱷᱮᱠᱚᱡ ᱠᱚᱞ ᱠᱚ ᱚᱱᱠᱟ ᱫᱚ ᱢᱮᱱᱟᱜ ᱛᱟᱞᱮ ᱜᱮᱭᱟ᱾ ᱚᱸ ᱩᱱᱟᱹᱜ ᱡᱟᱥᱛᱤ ᱵᱟᱝ ᱨᱮᱦᱚᱸ ᱟᱨ ᱫᱚᱢᱮ ᱦᱚᱸ ᱠᱚᱢ ᱞᱟᱹᱭ ᱵᱟᱝ ᱜᱟᱱᱚᱜ-ᱟ, ᱛᱚᱵᱮ ᱧᱩ ᱫᱟᱜ ᱧᱮᱞ ᱞᱮᱠᱷᱟᱱ ᱫᱚ ᱩᱱᱟᱹᱜ ᱴᱟ ᱟᱱᱟᱴ ᱫᱚ ᱦᱟᱸᱜ ᱵᱟᱹᱱᱩᱜ ᱟᱠᱟᱜ ᱞᱮᱜᱮᱭᱟ᱾ ᱟᱨ ᱚᱱᱠᱟ ᱫᱚ ᱚᱱᱠᱟ ᱫᱚ ᱱᱮᱛᱟᱨ ᱢᱟ ᱚᱱᱮ ᱩᱢ ᱟ ᱪᱮᱛᱟᱱ ᱯᱟᱦᱴᱟ ᱠᱷᱚᱡ ᱮ ᱥᱳᱞᱟᱨ ᱡᱟᱦᱟᱸ ᱠᱚ ᱮᱢᱚᱜ ᱠᱟᱱ ᱥᱳᱞᱟᱨ ᱥᱟᱶᱛᱮ ᱢᱟᱱᱮ ᱯᱟᱢᱯ ᱞᱮᱠᱟ ᱟᱨ ᱪᱮᱫ
ᱟᱪᱪᱷᱟ ᱾
ᱦᱚᱡᱽ ᱱᱟ ᱦᱚᱡᱽ ᱱᱟ ᱦᱚᱸ ᱦᱮᱱᱟᱜ ᱠᱟᱫ ᱛᱟᱞᱮ ᱜᱮᱭᱟ ᱥᱩᱨ ᱥᱩᱯᱩᱨ ᱧᱚᱜ ᱨᱮᱜᱮ ᱟᱫᱚ ᱚᱱᱟ ᱤᱫᱤ ᱠᱟᱛᱮ ᱧᱮᱞ ᱞᱮᱠᱷᱟᱱ ᱦᱟᱸᱜ ᱫᱚᱢᱮ ᱮᱠᱴᱟ ᱚᱱᱟ ᱧᱩ ᱫᱟᱜ ᱨᱮᱱᱟᱜ ᱟᱱᱟᱴ ᱫᱚ ᱦᱟᱸᱜ ᱵᱟᱹᱱᱩᱜ ᱟᱠᱟᱫ ᱛᱟᱞᱮᱭᱟ ᱾
ᱟᱪᱪᱷᱟ, ᱛᱟᱦᱚᱞᱮ ᱫᱚ ᱱᱟᱯᱟᱭ ᱜᱮ ᱞᱟᱹᱭ ᱜᱟᱱᱚᱜᱼᱟ ᱾ ᱧᱩ ᱫᱟᱜ ᱧᱩ ᱨᱮᱱᱟᱜ ᱫᱟᱜ ᱜᱮᱛᱚ ᱢᱮᱱ ᱡᱤᱱᱤᱥ ᱠᱟᱱᱟ ᱟᱵᱚ ᱴᱷᱮᱱ ᱫᱚ
ᱦᱳᱭ ᱦᱳᱭ ᱾
ᱟᱞᱮᱥᱮᱫ ᱫᱚ ᱴᱷᱤᱠ ᱜᱮᱭᱟ ᱟᱨ ᱢᱟ ᱜᱚᱝᱠᱮ ᱞᱟᱹᱭ ᱢᱮ ᱾
ᱦᱳᱭ ᱛᱟᱦᱚᱞᱮ ᱚᱱᱠᱟ ᱫᱚ ᱦᱟᱯᱮ ᱥᱮᱱ ᱨᱮᱫᱚ ᱦᱟᱸᱜ ᱚᱱᱠᱟ ᱫᱚ ᱢᱟᱱᱮ ᱧᱩ ᱫᱟᱜ ᱨᱮᱱᱟᱜ ᱦᱚᱸ ᱟᱨ ᱚᱱᱠᱟ ᱠᱷᱮᱛ ᱵᱟᱹᱫᱽ ᱫᱟᱜ ᱠᱚᱨᱮᱱᱟᱜ ᱦᱚᱸ ᱚᱠᱟᱴᱟᱜ ᱦᱚᱸ ᱡᱟᱹᱱᱤᱡ ᱠᱷᱟᱱ ᱟᱱᱟᱴ ᱫᱚ ᱵᱟᱝ ᱯᱮ ᱟᱹᱭᱠᱟᱹᱣ ᱟᱠᱟᱜᱼᱟ ᱡᱟᱹᱱᱤᱡ ᱠᱷᱟᱱ ᱾
ᱵᱟᱝ ᱜᱚᱝᱠᱮ ᱚᱱᱟᱴ ᱫᱚ ᱵᱟᱞᱮ ᱟᱹᱭᱠᱟᱹᱣ ᱠᱟᱫᱟ ᱾ ᱟᱞᱮ ᱥᱮᱫ ᱨᱮᱫᱚ ᱦᱟᱜ ᱜᱟᱱ ᱠᱚᱞ ᱱᱚᱣᱟ ᱚᱲᱟᱜ ᱚᱲᱟᱜ ᱠᱚᱞ ᱠᱚ ᱵᱟᱹᱥᱟᱹᱣ ᱦᱚᱴᱚ ᱟᱠᱟᱫᱟ ᱾
ᱦᱚ ᱦᱚ ᱾
ᱚᱱᱟ ᱫᱚ ᱨᱚᱲ ᱟᱸᱡᱚᱢ ᱫᱟ ᱱᱚᱭᱟ ᱫᱚ ᱪᱮᱛᱟᱱ ᱯᱟᱦᱴᱟ ᱠᱷᱚᱱ ᱠᱚ ᱞᱟᱹᱭ ᱫᱟ ᱡᱮ ᱱᱚᱣᱟ ᱚᱲᱟᱜ ᱚᱲᱟᱜ ᱠᱚᱞ ᱫᱚ ᱥᱟᱱᱟᱢ ᱦᱚᱲ ᱜᱮᱠᱚ ᱠᱟ ᱮᱢᱟ ᱠᱚᱣᱟ ᱾ ᱟᱫᱚ ᱱᱚᱣᱟ ᱠᱚ ᱠᱚᱞ ᱠᱤ ᱟᱯᱮ ᱥᱮᱫ ᱜᱚᱝᱠᱮ ᱪᱟᱞᱟᱣ ᱟᱠᱟᱱᱟ ᱥᱮ ᱱᱤᱛ ᱫᱷᱟᱹᱵᱤᱡ ᱛᱮᱦᱚᱸ ᱵᱟᱝᱜᱮ?
ᱟᱞᱮ ᱥᱮᱱ ᱫᱚ ᱦᱟᱸᱜ ᱚᱱᱠᱟ ᱫᱚ ᱥᱮᱴᱮᱨ ᱫᱚ ᱦᱟᱸᱜ ᱥᱮᱴᱮᱨ ᱩᱛᱟᱹᱨ ᱟᱠᱟᱱᱟ ᱡᱟᱦᱟᱸ ᱚᱱᱮ ᱚ ᱚᱱᱟ ᱦᱚᱨ ᱨᱮᱱᱟᱜ ᱫᱷᱟᱨᱮ ᱫᱷᱟᱨᱮ ᱛᱮ ᱡᱟᱦᱟᱸ ᱠᱚ ᱞᱟ ᱠᱟᱜᱼᱟ ᱞᱟ ᱞᱟᱛᱮ ᱡᱟᱦᱟᱸ ᱚᱱᱮ ᱯᱟᱭᱤᱯ ᱠᱚ ᱥᱟᱢᱵᱟᱣ ᱤᱫᱤ ᱫᱚ ᱦᱮᱸᱥᱮ ᱥᱮ ᱾
ᱮᱠᱫᱚᱢ ᱾
ᱚᱱᱟ ᱠᱚᱫᱚ ᱦᱟᱸᱜ ᱦᱳᱭ ᱚᱱᱟ ᱠᱚᱫᱚ ᱦᱟᱸᱜ ᱠᱚ ᱤᱫᱤ ᱩᱛᱟᱹᱨ ᱜᱚᱫ ᱟᱠᱟᱫ ᱜᱮᱭᱟ ᱟᱞᱮ ᱚᱱᱟ ᱚᱲᱟᱜ ᱚᱲᱟᱜ ᱜᱮ ᱛᱚᱵᱮ ᱚᱱᱟ ᱦᱚᱸ ᱱᱚᱜᱼᱚᱭ ᱦᱟᱸᱜ ᱦᱸ ᱛᱩᱨᱩᱭ ᱢᱟᱹᱦᱱᱟᱹ ᱜᱟᱱ ᱦᱩᱭ ᱜᱚᱫ ᱮᱱᱟ ᱛᱚ ᱱᱤᱛᱚᱜ ᱫᱷᱟᱹᱨᱤᱡ ᱛᱮ ᱮᱸ ᱫᱟᱜ ᱫᱚᱦᱟᱸᱜ ᱚᱱᱟ ᱠᱷᱚᱡ ᱫᱚ ᱫᱟᱜ ᱫᱚ ᱟᱹᱣᱨᱤ ᱞᱮ ᱧᱟᱢᱟ ᱾ ᱢᱟᱱᱮ ᱥᱮᱴᱮᱨ ᱫᱚᱠᱚ ᱥᱮᱴᱮᱨ ᱩᱛᱟᱹᱨ ᱟᱠᱟᱫ ᱨᱮᱦᱚᱸ ᱫᱟᱜ ᱫᱚ ᱚᱱᱟ ᱠᱷᱚᱡ ᱫᱚ ᱟᱹᱣᱨᱤ ᱞᱮ ᱧᱟᱢᱟ ᱛᱚᱵᱮ ᱱᱤᱛᱚᱜ ᱫᱚ ᱡᱟᱦᱟᱸ ᱢᱟᱲᱟᱝ ᱰᱷᱮᱠᱚᱡ ᱠᱚᱞ ᱡᱟᱦᱟᱸ ᱠᱚ ᱮᱢ ᱦᱚᱴᱚ ᱟᱠᱟᱫ ᱞᱮᱭᱟ ᱚᱱᱟ ᱠᱷᱚᱡ ᱜᱮ ᱦᱟᱸᱜ ᱫᱟᱜ ᱫᱚᱞᱮ ᱦᱟᱛᱟᱣ ᱦᱟᱛᱟᱲᱮᱜᱼᱟ ᱾
ᱟᱪᱪᱷᱟ ᱾
ᱟᱨ ᱛᱚᱵᱮ ᱪᱮᱛᱟᱱ ᱯᱟᱦᱴᱟ ᱠᱷᱚᱱ ᱱᱚᱣᱟ ᱠᱚ ᱞᱟᱹᱭ ᱠᱟᱜᱼᱟ ᱟᱹᱰᱤ ᱩᱥᱟᱹᱨᱟ ᱜᱮ ᱱᱚᱣᱟ ᱫᱚ ᱡᱩᱛᱚᱜᱼᱟ ᱦᱟᱸᱜ ᱟᱫᱚ ᱚᱱᱟᱜᱮ ᱛᱤᱥ ᱠᱚᱛᱮ ᱠᱚ ᱡᱩᱛᱮᱜᱼᱟ ᱟᱨ ᱡᱩᱛ ᱞᱮᱱᱠᱷᱟᱱ ᱫᱚ ᱦᱟᱸᱜ ᱟᱨᱚ ᱦᱟᱸᱜ ᱢᱟᱱᱮ ᱱᱟᱯᱟᱭ ᱦᱩᱭᱩᱜᱼᱟ ᱪᱮᱫᱟᱜ ᱥᱮ ᱚᱲᱟᱜ ᱚᱲᱟᱜ ᱫᱟᱜ ᱧᱟᱢ ᱞᱮᱱᱠᱷᱟᱱ ᱢᱟ ᱱᱟᱯᱟᱭᱚᱜ ᱜᱮᱭᱟ ᱥᱮ ᱾
ᱮᱠᱫᱚᱢ ᱾
ᱦᱳᱭ ᱾
ᱟᱞᱮ ᱥᱮᱫ ᱦᱚᱸ ᱱᱚᱣᱟ ᱰᱷᱮᱠᱚᱡ ᱠᱚᱞ ᱫᱚ ᱢᱮᱱᱟᱜ ᱜᱮᱭᱟ, ᱢᱤᱫᱴᱟᱝ ᱢᱮᱱᱟᱜᱼᱟ ᱟᱨ ᱱᱚᱣᱟ ᱚᱲᱟᱜ ᱚᱲᱟᱜ ᱟᱨ ᱱᱚᱣᱟ ᱰᱷᱮᱠᱚᱡ ᱠᱚᱨᱮ ᱦᱚᱸ ᱵᱟᱹᱧ ᱵᱟᱨᱟᱭᱟ ᱚᱠᱟ ᱞᱮᱠᱟᱱᱟᱜ ᱚᱵᱚᱥᱛᱷᱟ ᱪᱮᱫᱟᱜ ᱥᱮ ᱟᱫᱚ ᱞᱟᱹᱭ ᱜᱟᱱᱚᱜ ᱱᱚᱣᱟ ᱫᱚ ᱩᱱᱟᱹᱜ ᱫᱚ ᱵᱟᱹᱲᱛᱤ ᱵᱟᱞᱮ ᱵᱮᱵᱚᱦᱟᱨ ᱜᱮᱭᱟ ᱚᱲᱟᱜ ᱠᱚᱞᱮ ᱜᱮ ᱠᱷᱩᱵ ᱠᱚᱢ ᱚᱱᱟ ᱰᱷᱮᱠᱚᱡ ᱠᱚᱞ ᱵᱮᱵᱚᱦᱟᱨᱟ ᱟᱫᱚ ᱯᱨᱟᱭ ᱜᱮ ᱠᱷᱟᱨᱟᱵᱚᱜ ᱜᱮᱭᱟ ᱟᱨᱦᱚᱸ ᱞᱮ ᱫᱚᱨᱠᱷᱟᱥᱛᱚ ᱞᱮ ᱮᱢᱟ ᱟᱨ ᱠᱚ ᱥᱟᱨᱦᱟᱣ ᱦᱚᱪᱚᱭᱟ ᱮᱵᱟᱨ ᱢᱟᱡᱷᱮᱨ ᱢᱚᱫᱫᱷᱮ ᱧᱮᱞᱮᱜ ᱠᱟᱱᱟ ᱱᱚᱣᱟ ᱰᱷᱮᱠᱚᱡ ᱠᱚ ᱫᱚ ᱡᱚᱠᱷᱚᱱ ᱱᱚᱣᱟ ᱵᱟᱦᱟ ᱠᱚ ᱥᱮ ᱥᱚᱨᱦᱟᱭ ᱞᱮᱠᱟᱱᱟᱜ ᱯᱚᱨᱚᱵᱽ ᱠᱚ ᱦᱩᱭᱩᱜᱼᱟ᱾ ᱟᱨ ᱡᱩᱫᱤ ᱚᱱᱠᱟ ᱠᱟᱨᱮᱱ ᱠᱚᱦᱚᱸ ᱵᱟᱝ ᱛᱟᱦᱮᱱ ᱢᱟ ᱚᱱᱠᱟᱱ ᱚᱠᱛᱚ ᱫᱚ ᱚᱱᱟ ᱰᱷᱮᱠᱚᱡ ᱠᱚᱞ ᱫᱚ ᱠᱷᱟᱨᱟᱯ ᱛᱟᱦᱮᱱ ᱨᱮᱦᱚᱸ ᱵᱟ ᱴᱷᱤᱠ ᱜᱚᱫᱚᱜ ᱜᱮᱭᱟ ᱟᱫᱚ ᱚᱠᱟ ᱞᱮᱠᱟ ᱛᱮ ᱦᱩᱭᱩᱜ ᱜᱮᱭᱟ ᱠᱤ ᱟᱹᱞᱤᱧ ᱱᱚᱣᱟ ᱫᱚ ᱟᱹᱰᱤ ᱦᱟᱦᱟᱲᱟᱜ ᱚᱱᱠᱟᱱ ᱥᱟᱛᱟᱢ ᱠᱟᱱ ᱞᱮᱠᱟ
ᱦᱳᱭ ᱦᱳᱭ
ᱛᱟᱦᱞᱮ ᱜᱚᱝᱠᱮ ᱟᱯᱮ ᱥᱮᱫ ᱫᱚ ᱛᱤᱱᱟᱹᱜ ᱜᱟᱱ ᱚᱱᱠᱟ ᱰᱷᱮᱠᱚᱡ ᱠᱚᱞ ᱢᱮᱱᱟᱜ ᱛᱟᱯᱮᱭᱟ᱾
ᱦᱳᱭ ᱰᱷᱮᱠᱚᱡ ᱠᱚᱞ ᱫᱚ ᱦᱟᱸᱜ ᱚᱱᱠᱟ ᱫᱚ ᱟᱸ ᱟᱞᱮᱭᱟᱜ ᱫᱚ ᱟᱹᱛᱩ ᱫᱚ ᱦᱟᱸᱜ ᱚᱱᱠᱟ ᱟᱹᱛᱩ ᱫᱚ ᱦᱟᱸᱜ ᱨᱟᱥᱤ ᱧᱚᱜ ᱜᱮ ᱛᱟᱞᱮᱭᱟ ᱛᱚ ᱨᱟᱥᱤ ᱟᱹᱛᱩ ᱞᱮᱠᱟ ᱧᱚᱜ ᱜᱮ ᱦᱮᱸ ᱫᱚᱢᱮ ᱫᱚᱢᱮᱴᱟ ᱨᱟᱥᱤ ᱟᱹᱛᱩ ᱫᱚ ᱵᱟᱝ ᱠᱟᱱᱟ ᱛᱚᱵᱮ ᱟᱸ ᱞᱮᱠᱷᱟ ᱜᱚᱫ ᱞᱮᱠᱷᱟᱱ ᱦᱟᱸᱜ ᱚᱱᱠᱟ ᱢᱤᱫ ᱞᱟᱭᱤᱱ ᱢᱟᱱᱮ ᱵᱟᱱᱟᱨ ᱞᱟᱭᱤᱱ ᱛᱮ ᱚᱱᱠᱟ ᱦᱟᱸᱜ ᱦᱩᱸ ᱢᱤᱫᱥᱚ ᱜᱟᱱ ᱦᱟᱸᱜ ᱚᱲᱟᱜ ᱫᱚ ᱦᱮᱱᱟᱜ ᱟᱠᱟᱫ ᱜᱮᱭᱟ ᱟᱫᱚ ᱚᱱᱟ ᱥᱟᱱᱟᱢ ᱚᱲᱟᱜ ᱢᱤᱞᱮ ᱠᱟᱛᱮᱫ ᱧᱮᱞ ᱞᱮᱠᱷᱟᱱ ᱫᱚ ᱚᱱᱠᱟ ᱟᱸᱻ ᱛᱩᱨᱩᱭ ᱜᱚᱴᱟᱱ ᱯᱟᱞᱮᱫ ᱪᱚᱝ ᱦᱮᱱᱟᱜ ᱠᱟᱫ ᱜᱮᱭᱟ ᱰᱷᱮᱠᱚᱡ ᱠᱚᱞ
ᱟᱪᱪᱷᱟ
ᱦᱳᱭ ᱟᱫᱚ ᱚᱱᱟ ᱛᱮᱜᱮ ᱦᱟᱸᱜ ᱥᱟᱱᱟᱢ ᱦᱚᱲ ᱢᱟᱱᱮ ᱟᱢᱴᱟᱜ ᱠᱟᱱ ᱜᱮᱭᱟᱞᱮ ᱫᱟᱜ ᱠᱚ ᱴᱷᱤᱠ ᱧᱚᱜ ᱜᱮ ᱟᱨ ᱮᱠᱮᱴ ᱮᱸᱴᱠᱮᱴᱚᱬᱮ ᱵᱟᱝ ᱦᱩᱭ ᱦᱩᱭᱩᱜ ᱠᱟᱱᱟ ᱟᱫᱚ ᱦᱟᱸᱜ ᱱᱤᱛᱚᱜ ᱚᱱᱮ ᱚᱱᱟ ᱡᱟᱦᱟᱸ ᱞᱟᱹᱭ ᱦᱩᱭᱮᱱᱟ ᱡᱟᱦᱟᱸ ᱚᱱᱮ ᱚᱲᱟᱜ ᱚᱲᱟᱜ ᱠᱚᱞ ᱨᱮᱱᱟᱜ
ᱦᱮᱸ
ᱚᱱᱟ ᱵᱟᱹᱭᱥᱟᱹᱣ ᱞᱮᱠᱷᱟᱱ ᱦᱟᱸᱜ ᱮᱠᱫᱚᱢ ᱟᱨᱚ ᱜᱮ ᱦᱟᱸᱜ ᱱᱟᱯᱟᱭᱚᱜ ᱛᱟᱞᱮᱭᱟ ᱡᱚᱛᱚ ᱠᱷᱚᱱ ᱦᱟᱸᱜ ᱚᱱᱟ ᱵᱟᱹᱭᱥᱟᱹᱣ ᱞᱮᱠᱷᱟᱱ ᱜᱮ ᱦᱟᱸᱜ ᱟᱹᱰᱤ ᱱᱟᱯᱟᱭᱚᱜ ᱛᱟᱞᱮᱭᱟ᱾
ᱤᱱ ᱦᱚᱸ ᱟᱥᱟᱭᱟᱹᱧ ᱟᱹᱰᱤ ᱞᱚᱜᱚᱱ ᱜᱮ ᱡᱟᱛᱮ ᱚᱱᱟ ᱚᱲᱟᱜ ᱚᱲᱟᱜ ᱠᱚᱞ ᱠᱚ ᱮᱢᱟ ᱯᱮᱢᱟ ᱵᱟᱝᱠᱷᱟᱱ ᱫᱚ ᱞᱟᱹᱭ ᱠᱮᱫᱟ ᱡᱮ ᱢᱤᱫᱥᱚ ᱞᱮᱠᱟ ᱚᱲᱟᱜ ᱢᱮᱱᱟᱜᱼᱟ᱾ ᱟᱨ ᱚᱱᱟᱨᱮ ᱢᱚᱴᱷᱮ ᱛᱩᱨᱩᱭ ᱜᱚᱴᱟᱝ ᱰᱷᱮᱠᱚᱡ ᱠᱚᱞ ᱤᱧᱟᱹᱜ ᱢᱚᱛ ᱛᱮᱫᱚᱭ ᱢᱚᱱᱮᱭᱮᱫᱟ ᱡᱮ ᱱᱟᱥᱮᱱᱟᱜ ᱫᱚᱯᱮ ᱟᱱᱟᱴ ᱫᱚᱯᱮ ᱟᱱᱟᱴ ᱟᱠᱟᱱ ᱜᱮᱭᱟ
ᱦᱳᱭ ᱦᱳᱭ
ᱚᱱᱠᱟ ᱫᱤᱱᱟᱹᱢ ᱡᱤᱭᱚᱱ ᱨᱮ ᱵᱟᱝ ᱨᱮᱦᱚᱸ ᱡᱟᱦᱟᱱ ᱚᱱᱠᱟᱱ ᱵᱟᱦᱟ ᱢᱟᱜ ᱢᱚᱬᱮ ᱥᱮ ᱚᱱᱠᱟᱱ ᱡᱟᱦᱟᱱᱟᱜ ᱦᱩᱭᱩᱜ ᱢᱟ ᱩᱱ ᱚᱠᱛᱚ ᱫᱚ ᱦᱟᱸᱜ ᱠᱟᱱ ᱥᱟᱱᱟᱢ ᱦᱚᱲ ᱠᱚ ᱪᱮᱫ